ᱦᱮᱞᱳ
ᱦᱮᱸ ᱥᱟᱜᱩᱱ ᱥᱮᱛᱟᱜ
ᱦᱳᱭ ᱥᱟᱹᱜᱩᱱ ᱥᱮᱛᱟᱜ
ᱦᱩᱸ ᱪᱮᱫ ᱠᱚᱢ ᱠᱟᱹᱢᱤ ᱵᱟᱲᱟᱭᱮᱫ-ᱟ ᱛᱟᱦᱞᱮ
ᱦᱚᱸ ᱱᱤᱛᱚᱜ ᱫᱚ ᱪᱮᱫ ᱦᱚᱸ ᱵᱟᱝ ᱜᱮ ᱱᱤᱛᱚᱜ ᱫᱚ ᱱᱚᱜᱼᱚᱭ ᱫᱟᱜ ᱮᱫᱟᱭ ᱟᱞᱮ ᱥᱮᱫ ᱟᱹᱰᱤ ᱡᱳᱨᱮ ᱫᱟᱜ ᱮᱫᱟᱭ ᱚᱲᱟᱜ ᱠᱷᱚᱱ ᱦᱚᱸ ᱵᱟᱞᱮ ᱩᱰᱩᱠ ᱫᱟᱲᱮᱭᱟᱜ ᱠᱟᱱᱟ ᱠᱟᱹᱢᱤ ᱦᱚᱸ ᱵᱟᱞᱮ ᱪᱟᱞᱟᱣ ᱫᱟᱲᱮᱭᱟᱜ ᱠᱟᱱᱟ
ᱦᱮᱸᱛᱚ ᱫᱟᱜ ᱞᱮᱠᱷᱟᱱ ᱜᱮᱛᱚ ᱦᱟᱸᱜ ᱪᱟᱥ ᱯᱮ ᱟᱨᱟᱢᱵᱚᱭᱟ ᱦᱟᱸᱜ
ᱦᱮᱸ
ᱟᱞ ᱥᱮᱫ ᱢᱟ ᱨᱚᱦᱚᱲᱚᱜ ᱠᱟᱱᱟ ᱫᱟᱜ ᱠᱚᱛᱮ ᱫᱟᱜ ᱠᱟᱛᱮᱜ ᱥᱤᱛᱩᱝ ᱠᱮᱫᱟᱭ ᱦᱚᱞᱟ ᱫᱚ ᱟᱵᱟᱨ ᱛᱮᱦᱤᱧ ᱫᱚ ᱦᱟᱸᱜ ᱫᱟᱜ ᱦᱚᱸ ᱵᱟᱭ ᱫᱟᱜ ᱮᱫᱟ
ᱥᱮᱛᱟᱜ ᱢᱟᱱᱮ ᱪᱤᱠᱟᱹᱧ ᱞᱟᱹᱭᱟᱢᱟ ᱥᱮᱛᱟᱜ ᱠᱷᱚᱱᱟᱜ ᱜᱮ ᱫᱟᱜ ᱮᱫᱟ ᱥᱮᱛᱟᱜ ᱠᱷᱚᱱᱟᱜ ᱫᱟᱜ ᱞᱮᱠᱷᱟᱡ ᱫᱚ ᱟᱨ ᱪᱤᱠᱟᱹᱛᱮ ᱪᱟᱞᱟᱜ ᱟᱞᱮ ᱠᱟᱹᱢᱤ ᱠᱚ
ᱦᱮᱸ ᱱᱚᱣᱟ ᱫᱚ ᱦᱮᱸᱜᱮ ᱫᱟᱜ ᱞᱮᱠᱷᱟᱱ ᱡᱮ ᱱᱚᱜᱚᱭ ᱥᱤ ᱢᱟᱱᱮ ᱪᱟᱥ ᱫᱟᱲᱮᱭᱟᱜ-ᱟ ᱯᱮ ᱥᱮ ᱟᱞᱮ ᱫᱚ ᱦᱟᱸᱜ ᱯᱟᱞ ᱥᱮᱫ ᱫᱚ ᱵᱟᱭ ᱫᱟᱜ ᱮᱫᱟ ᱛᱚ ᱦᱟᱸᱜ ᱥᱤᱭᱟᱜ ᱦᱚᱸ ᱨᱚᱦᱚᱲᱚᱜ ᱠᱟᱱ ᱛᱟᱞᱮᱭᱟ ᱥᱮ ᱥᱤ ᱠᱷᱟᱹᱛᱨᱮ ᱫᱟᱜ ᱠᱚ ᱟᱸᱡᱮᱫᱚᱜ ᱠᱟᱱ ᱛᱟᱞᱮᱭᱟ
ᱦᱚᱸ ᱦᱚᱸ
ᱵᱟᱝᱞᱮ ᱨᱚᱦᱚᱭ ᱫᱟᱲᱮᱭᱟᱜ ᱠᱟᱱᱟ
ᱚᱸᱻ
ᱨᱤᱢᱤᱞ ᱠᱚᱫᱚ ᱦᱟᱸᱜ ᱫᱤᱥᱟᱹᱜ ᱠᱟᱱᱟ ᱢᱮᱱᱠᱷᱟᱱ ᱱᱤᱛᱚᱜ ᱦᱟᱹᱵᱤᱡ ᱛᱮ ᱫᱟᱜ ᱫᱚ ᱟᱹᱣᱨᱤ ᱦᱤᱡᱩᱜ-ᱟ
ᱚ ᱠᱟᱹᱢᱤ ᱫᱚ ᱛᱟᱦᱚᱞᱮ ᱪᱮᱫ ᱠᱚᱢ ᱠᱟᱹᱢᱤ ᱵᱟᱲᱟᱭᱮᱫᱟ
ᱠᱟᱹᱢᱤ ᱫᱚ ᱦᱟᱸᱜ ᱚᱲᱟᱜ ᱠᱚᱨᱮ ᱜᱮ ᱦᱟᱸᱜ ᱚᱱᱠᱟᱱᱟᱜ ᱫᱚ ᱵᱟᱹᱧ ᱠᱟᱹᱢᱤᱭᱮᱜ-ᱟ ᱛᱟᱦᱞᱮ ᱪᱟ ᱱᱟᱥᱛᱟ ᱠᱚᱫᱚ ᱦᱩᱭ ᱱᱟᱥᱮ ᱵᱟᱝ
ᱪᱟᱭ ᱱᱟᱥᱛᱟ ᱠᱚᱫᱚ ᱦᱟᱸᱜ ᱟᱹᱣᱤᱭᱟ ᱦᱩᱭᱩᱜ-ᱟ
ᱚ ᱦᱮᱸᱛᱚ
ᱦᱩᱸ ᱦᱩᱸ
ᱛᱟᱦᱞᱮ ᱛᱮᱦᱮᱧ ᱫᱚ ᱪᱮᱫ ᱨᱚᱛ ᱥᱮ ᱪᱮᱫ ᱠᱚ ᱞᱟᱹᱭ ᱫᱚ ᱵᱟᱝ ᱢᱟ
ᱦᱳᱭ ᱦᱳᱭ ᱛᱮᱦᱮᱧ ᱫᱚ ᱨᱚᱛ ᱠᱟᱱᱟ ᱠᱚ ᱞᱟᱹᱭᱫᱟ ᱚᱱᱟᱛᱮ ᱦᱳᱭᱛᱚ ᱨᱤᱢᱤᱞ ᱨᱤᱢᱤᱞ ᱠᱟᱫᱟᱭ ᱟᱨᱠᱤ
ᱚ ᱦᱮᱸ ᱦᱮᱸ ᱛᱟᱦᱚᱞᱮ ᱚᱱᱛᱮ ᱫᱚᱠᱚ ᱜᱚᱦᱚᱲ ᱜᱮᱭᱟ
ᱦᱮᱸ ᱜᱚᱦᱚᱲ ᱜᱮᱭᱟ ᱠᱚ ᱨᱚᱛ, ᱟᱪᱪᱷᱟ ᱚᱱᱟ ᱫᱚ ᱪᱮᱫᱟᱜ ᱠᱚ ᱜᱚᱦᱚᱲ ᱜᱮᱭᱟ ᱛᱟᱦᱚᱞᱮ ᱞᱟᱹᱭ ᱢᱮ ᱥᱮ
ᱚᱱᱟ ᱫᱚ ᱦᱟᱸᱜ ᱤᱧᱦᱚᱸ ᱴᱷᱤᱠ ᱫᱚ ᱵᱟᱹᱧ ᱫᱤᱥᱟᱹᱭᱮᱜ-ᱟ ᱟᱢᱜᱮ ᱡᱩᱫᱤᱢ ᱵᱟᱲᱟᱭ ᱠᱷᱟᱱ ᱞᱟᱹᱭ ᱢᱮ
ᱦᱮᱸ ᱚᱱᱟ ᱫᱚ ᱢᱤᱫᱴᱮᱱ ᱱᱤᱭᱚᱢ ᱠᱟᱱᱟ ᱡᱟᱹᱱᱤᱡ ᱟᱨᱠᱤ ᱜᱚᱴᱟ ᱡᱟᱭᱜᱟ ᱜᱮᱠᱚ ᱜᱚᱦᱚᱲ ᱜᱮᱭᱟ ᱱᱤᱭᱚᱢ ᱵᱚᱞᱛᱮ ᱡᱟᱦᱟᱸ ᱫᱚ ᱡᱮᱢᱚᱱ ᱜᱚᱦᱚᱲ ᱟᱠᱚ ᱟᱨ ᱡᱟᱦᱟᱸᱭ ᱠᱚ ᱯᱟᱯ ᱠᱟᱜ-ᱟ ᱥᱮ ᱚᱸᱰᱮ ᱟᱨᱠᱤ ᱚᱱᱮ ᱡᱚᱴᱮᱫ ᱞᱮᱠᱷᱟ ᱠᱷᱚᱱᱴᱚᱱᱚᱜ-ᱟ ᱟᱨ ᱠᱤ ᱪᱮᱫ ᱟᱨᱠᱤ ᱚᱱᱠᱟ ᱠᱚ ᱞᱟᱹᱭ ᱜᱮᱭᱟ ᱚᱱᱟ ᱦᱚᱭᱛᱚ ᱵᱟᱹᱧ ᱵᱟᱰᱟᱭᱟ
ᱦᱳᱭ ᱛᱚ ᱟᱢ ᱤᱧ ᱫᱚ ᱡᱟᱦᱟᱱᱟᱜ ᱵᱟᱞᱟᱝ ᱵᱟᱰᱟᱭᱟ ᱢᱮᱱᱠᱷᱟᱱ ᱱᱚᱣᱟ ᱞᱟᱹᱜᱤᱫ ᱛᱮ ᱦᱳᱭᱛᱳ ᱡᱟᱦᱟᱱᱟᱜ ᱢᱟᱱᱮ ᱠᱟᱨᱚᱱ ᱛᱚ ᱢᱮᱱᱟᱜ ᱜᱮᱭᱟ ᱥᱮ ᱤᱱᱟᱹ ᱠᱷᱟᱹᱛᱤᱨ ᱜᱮ ᱦᱩᱭᱩᱜ ᱜᱮᱭᱟ ᱟᱨ ᱵᱟᱝᱠᱷᱟᱱ ᱪᱮᱫᱟᱜ ᱦᱩᱭ ᱠᱚᱜ-ᱟ ᱢᱟ ᱞᱟᱹᱭ ᱢᱮ
ᱦᱚᱸ ᱦᱚᱸ ᱦᱚᱸ ᱠᱟᱨᱚᱱ ᱫᱚ ᱢᱮᱱᱟᱜ ᱜᱮᱭᱟ
ᱦᱮᱸ ᱟᱫᱚᱟᱢ ᱫᱤᱠ ᱩᱱᱠᱩ ᱠᱚᱣᱟᱜ ᱢᱮᱫᱴᱟᱝ ᱦᱳᱭᱛᱚ ᱡᱟᱦᱟᱸ ᱜᱮ ᱚᱱᱠᱟ ᱵᱚᱸᱜᱟ ᱵᱩᱨᱩ ᱠᱟᱱ ᱛᱟᱠᱚᱣᱟ ᱛᱚᱵᱮ ᱤᱱᱟᱹ ᱠᱷᱟᱹᱛᱤᱨ ᱜᱮ ᱦᱟᱸᱜ ᱦᱳᱭᱳᱜ ᱜᱮᱭᱟ
ᱦᱳᱭ ᱚᱱᱟ ᱫᱚ ᱟᱨ ᱟᱨ ᱚᱸᱰᱮ ᱫᱚ ᱦᱟᱸᱜ ᱨᱚᱛ ᱪᱮᱛᱟᱱ ᱠᱷᱚᱱᱟᱜ ᱡᱟᱦᱟᱸ ᱚᱱᱮᱢ ᱵᱷᱳᱜᱽ ᱠᱚᱥᱮ ᱡᱟᱦᱟᱱᱟᱜ ᱱᱩᱠᱩ ᱚᱱᱟ ᱠᱚ ᱪᱟᱯᱟᱫ ᱜᱮᱭᱟ ᱦᱮᱸᱥᱮ
ᱦᱮᱸ ᱦᱮᱸ
ᱚᱱᱟ ᱪᱮᱫᱟᱜ ᱠᱚ ᱪᱟᱯᱟᱫ ᱜᱮᱭᱟ ᱢᱟᱱᱮ ᱡᱷᱚᱛᱚ ᱦᱚᱲ ᱠᱚ ᱧᱟᱢ ᱢᱟ ᱢᱟᱱᱮ ᱯᱨᱚᱥᱟᱫᱽ ᱥᱮ
ᱦᱳᱭ ᱦᱳᱭ ᱚᱱᱟ ᱫᱚ ᱵᱚᱸᱜᱟ ᱯᱨᱚᱥᱟᱫᱽ ᱠᱟᱱᱟ ᱦᱟᱸᱜ
ᱚᱨ ᱦᱮᱸ ᱛᱚ ᱟᱪᱪᱷᱟ ᱚᱱᱟ ᱫᱚ ᱚᱱᱮ ᱫᱤᱠᱩᱣᱟᱜ ᱠᱟᱱᱟ ᱛᱚ ᱦᱮᱸᱥᱮ
ᱦᱳᱭ ᱦᱳᱭ
ᱚᱸ ᱡᱟᱦᱟᱸ ᱫᱚ ᱟᱵᱚ ᱥᱟᱱᱛᱟᱲ ᱠᱚ ᱦᱚ ᱚᱸᱰᱮ ᱵᱚᱱ ᱪᱟᱞᱟᱜ ᱜᱮᱭᱟ ᱥᱮ
ᱧᱮᱞ ᱞᱮᱠᱟᱛᱮ ᱫᱚ ᱦᱟᱸᱜ ᱠᱚ ᱪᱟᱞᱟᱜ ᱜᱮᱭᱟ ᱢᱟᱱᱮ ᱡᱮ ᱵᱚᱸᱜᱟ ᱵᱩᱨᱩ ᱫᱮᱵᱟ ᱥᱮᱵᱟ ᱚᱱᱟ ᱞᱮᱠᱟᱛᱮ ᱫᱚ ᱦᱳᱭᱛᱚ ᱵᱟᱝ-ᱟ
ᱦᱮ ᱧᱮᱞ ᱞᱮᱠᱷᱟᱱ ᱛᱚ ᱠᱚ ᱪᱟᱞᱟᱜ-ᱟ ᱦᱮᱸ ᱥᱮ
ᱦᱳᱭ ᱟᱢ-ᱮᱢ ᱪᱟᱞᱟᱣ ᱵᱟᱲᱟ ᱠᱟᱱᱟ ᱥᱮ ᱵᱟᱝ?
ᱦᱮᱸᱻ ᱪᱟᱞᱟᱣ ᱵᱟᱲᱟ ᱦᱩᱭ ᱠᱟᱱᱟ ᱟᱸ ᱢᱟᱲᱟᱝ ᱛᱮ ᱡᱚᱠᱷᱚᱱ ᱢᱟᱱᱮ ᱤᱭᱟᱹᱨᱮ ᱢᱟᱱᱮ ᱪᱮᱫ ᱤᱧ ᱞᱟᱹᱭ-ᱟ ᱤᱥᱠᱩᱞ ᱨᱤᱧ ᱚᱞᱚᱜ ᱠᱟᱱ ᱛᱮᱦᱮᱜ ᱩᱱ ᱥᱩᱢᱟᱹᱭ ᱚᱱᱮ ᱨᱟᱱᱤ ᱵᱟᱸᱛ ᱨᱮ ᱛᱚ ᱦᱳᱭ ᱟᱨᱠᱤ ᱚᱸᱰᱮ ᱪᱟᱞᱟᱣ ᱧᱮᱞ ᱦᱩᱭ ᱠᱟᱱᱟ ᱟᱨᱠᱤ
ᱚ ᱦᱮᱸᱛᱚ ᱤᱧ ᱫᱚ ᱦᱟᱸᱜ ᱢᱟᱱᱮ ᱢᱮᱞᱟ ᱞᱮᱠᱟ ᱥᱮᱨᱣᱟ ᱜᱟᱹᱰᱤ ᱫᱩᱧ ᱧᱮᱞ ᱠᱟᱜᱼᱟ ᱮᱢᱱᱤ ᱡᱟᱸᱦᱟ ᱠᱚᱨᱮ ᱡᱮᱢᱚᱱ ᱵᱟᱡᱟᱨ ᱠᱚᱨᱮᱜ ᱡᱟᱦᱟ ᱨᱮᱠᱚ ᱜᱚᱦᱚᱲ-ᱟ
ᱦᱮᱸ
ᱚᱸᱰᱮ ᱫᱚ ᱦᱟᱸᱜ ᱧᱮᱞ ᱢᱮ ᱛᱟᱦᱮᱱ ᱜᱮᱭᱟ ᱢᱤ-ᱢᱤᱫ ᱴᱟᱝ ᱵᱟᱡᱟᱨ ᱨᱮ ᱩᱱ ᱫᱚ ᱦᱳᱭᱛᱳ ᱫᱚᱦᱚ ᱠᱟᱜ ᱠᱚ ᱢᱤᱫ ᱫᱷᱟᱨᱮ ᱨᱮ ᱚᱝᱠᱟ ᱥᱟᱡᱟᱣ ᱠᱟᱜᱼᱟ ᱠᱚ ᱪᱮᱫ ᱚᱝᱠᱟ ᱫᱚ ᱵᱟᱝ ᱮᱢᱱᱤ ᱨᱤᱧ ᱧᱮᱞ ᱠᱟᱜᱼᱟ, ᱢᱮᱱᱠᱷᱟᱱ ᱨᱚᱛ ᱜᱟᱲᱤ ᱜᱚᱦᱚᱲ ᱫᱚ ᱦᱟᱜ ᱥᱟᱢᱟᱝ ᱥᱟᱢᱟᱝ ᱛᱚ ᱵᱟᱹᱧ ᱧᱮᱞ ᱟᱠᱟᱜᱼᱟ ᱢᱮᱱᱠᱷᱟᱱ ᱱᱮᱛᱟᱨ ᱢᱟ ᱤᱱᱴᱟᱨᱱᱮᱴ ᱡᱩᱜᱽ ᱛᱟᱦᱞᱮ ᱢᱳᱵᱟᱭᱤᱞ ᱨᱮᱜᱤᱧ ᱧᱮᱞ ᱠᱟᱜ-ᱟ ᱦᱟᱸᱜ ᱡᱮ ᱪᱮᱜᱠᱟ ᱠᱚ ᱜᱚᱦᱚᱲ-ᱟ ᱟᱨᱠᱤ ᱟᱪᱪᱷᱟ ᱚᱱᱟ ᱨᱮᱫᱚ ᱢᱟᱱᱮ ᱪᱤᱞᱤ ᱪᱤᱞᱤ ᱵᱚᱸᱜᱟ ᱠᱚ ᱛᱟᱸᱦᱮᱱᱟ ᱞᱟᱹᱭ ᱫᱟᱲᱮᱜᱼᱟᱢ?
ᱚᱱᱟ ᱫᱚ ᱦᱟᱸᱜ ᱵᱟᱹᱧ ᱞᱮᱫᱟᱲᱮ
ᱩᱱ ᱫᱚ ᱦᱟᱸᱜ ᱡᱚᱜᱚᱱᱱᱟᱛᱷ ᱫᱮᱵᱽ ᱜᱮ ᱛᱮᱦᱮᱱᱟ ᱟᱨᱦᱚᱸ ᱩᱱᱤ ᱨᱮᱱ ᱟᱭᱢᱟ ᱡᱟᱦᱟᱸ ᱨᱩᱯ ᱛᱟᱭ ᱥᱮ ᱟᱭᱢᱟ ᱢᱮᱱᱟᱜ ᱠᱚᱣᱟ ᱠᱚ ᱵᱚᱸᱜᱟᱼᱵᱩᱨᱩ ᱢᱮᱱᱠᱷᱟᱱ ᱩᱱᱠᱩ ᱫᱚ ᱦᱟᱸᱜ ᱵᱟᱹᱧ ᱫᱤᱥᱟ ᱠᱚᱣᱟ ᱢᱮᱱᱠᱷᱟᱱ ᱡᱚᱜᱚᱱᱱᱟᱛᱷ ᱜᱮ ᱛᱟᱦᱮᱱ ᱜᱮᱭᱟᱭ, ᱞᱮᱭ ᱟᱠᱚ ᱟᱨ ᱩᱱᱤ ᱨᱮᱱ ᱡᱟᱦᱟᱸᱭ ᱢᱮᱱᱟᱜ ᱠᱤᱱᱟᱹᱧᱩᱛᱩᱢ ᱦᱟᱸᱜ ᱪᱮᱫ ᱵᱟᱹᱧ ᱫᱤᱥᱟᱹᱭᱮᱜᱼᱟ ᱮᱠᱪᱩᱭᱞᱤ ᱩᱱᱤ ᱫᱚ ᱞᱟᱹᱭ ᱜᱟᱱᱚᱜᱼᱟ ᱠᱨᱤᱥᱱᱚ ᱟᱨ ᱨᱟᱫᱷᱟ ᱜᱮ ᱠᱚ ᱵᱚᱸᱜᱟ ᱵᱩᱨᱩ ᱟᱹᱠᱤᱱᱟ
ᱠᱤᱥᱱᱟ ᱟᱨ ᱨᱟᱫᱷᱟ ᱜᱮ?
ᱦᱩᱸ
ᱛᱟᱦᱚᱞᱮ ᱦᱚᱳᱭᱛᱳ ᱦᱮᱸ ᱦᱩᱭᱩᱜᱼᱟ ᱢᱟᱱᱮ ᱟᱫᱚ ᱵᱚᱸᱜᱟ ᱵᱩᱨᱩ ᱛᱚ
ᱦᱩᱸ ᱩᱱᱠᱤᱱ ᱜᱮᱠᱚ ᱵᱚᱸᱜᱟ ᱵᱩᱨᱩ ᱣᱟᱠᱤᱱ-ᱟ
ᱦᱮᱸ ᱦᱮᱸ
ᱟᱫᱚ ᱢᱟᱱᱮ ᱵᱚᱸᱜᱟ ᱵᱩᱨᱩ ᱢᱟ ᱟᱹᱰᱤ ᱢᱟᱱᱮ ᱢᱤᱜ ᱦᱚᱲ ᱜᱮᱭᱟᱭ ᱢᱮᱱᱠᱷᱟᱱ ᱧᱩᱛᱩᱢ ᱛᱟᱭ ᱟᱹᱰᱤ‌ ᱟᱭᱢᱟ
ᱦᱳᱭ ᱦᱮᱳᱭ
ᱱᱚᱣᱟ ᱨᱮᱫᱚ ᱡᱚᱜᱚᱱᱱᱟᱛᱷ ᱫᱮᱵᱽ ᱢᱮᱱᱛᱮ ᱦᱟᱸᱜ ᱠᱚ ᱞᱟᱹᱭ ᱠᱟᱫᱮᱭᱟ
ᱟᱪᱪᱷᱟ ᱟᱪᱪᱷᱟ ᱦᱳᱭ ᱮᱸ ᱛᱟᱞᱦᱮ ᱟᱸ ᱟᱵᱚ ᱫᱚ ᱛᱟᱞᱦᱮ ᱨᱚᱛ ᱫᱚ ᱟᱵᱚᱣᱟᱜ ᱵᱚᱸᱜᱟ ᱫᱚ ᱵᱟᱝ ᱠᱟᱱᱟ ᱥᱮᱠᱤ ᱧᱮᱞ ᱫᱚᱵᱚᱱ ᱟᱞᱟᱜ ᱜᱮᱭᱟ ᱟᱨᱠᱤ ᱦᱮᱸᱥᱮ ᱚᱸᱰᱮ ᱠᱤᱱᱛᱩ ᱟ ᱛᱟᱯᱚᱨᱮ ᱨᱚᱛ ᱠᱚᱨᱮ ᱱᱚᱝᱠᱟ ᱟᱹᱰᱤ ᱡᱟᱭᱜᱟ ᱠᱷᱚᱱᱟᱜ ᱤᱭᱟᱹ ᱠᱚ ᱟᱹᱜᱩᱭ ᱜᱮᱭᱟ ᱡᱟᱸᱦᱟ ᱫᱚ ᱡᱚᱢᱚᱱ ᱢᱮᱞᱟ ᱞᱮᱠᱟ ᱛᱟᱦᱮᱱᱟ ᱦᱮᱸ ᱥᱮ ᱵᱟᱝ
ᱦᱩᱸ ᱦᱩᱸ
ᱢᱮᱞᱟ ᱠᱚᱠᱚ ᱟᱹᱜᱩᱭ ᱜᱮᱭᱟ?
ᱦᱮᱸ
ᱟᱞᱮ ᱫᱚ ᱯᱩᱛᱤ ᱵᱚᱪᱷᱚᱨ ᱜᱮ ᱦᱩᱭᱩᱜ-ᱟ? ᱥᱮ ᱱᱚᱝᱠᱟ ᱵᱟᱨᱯᱮ ᱵᱚᱪᱷᱚᱨ ᱯᱚᱨ ᱯᱚᱨ
ᱵᱟᱝ-ᱟ ᱦᱟᱸᱜ ᱱᱚᱣᱟ ᱨᱚᱛ ᱫᱚ ᱯᱚᱛᱮᱠ ᱵᱚᱪᱷᱚᱨ ᱜᱮ ᱦᱳᱭᱳᱜᱼᱟ ᱚᱱᱟᱛᱚ ᱩᱱᱠᱩᱣᱟᱜ ᱦᱚᱸ ᱢᱤᱫᱴᱟᱝ ᱢᱟᱱᱮ ᱚᱱᱟ ᱵᱚᱸᱜᱟ ᱵᱩᱨᱩ ᱠᱟᱱ ᱛᱟᱠᱚᱣᱟ ᱟᱥᱟᱲ ᱵᱚᱸᱜᱟ ᱫᱤᱱ ᱨᱮ ᱡᱟᱛᱮ ᱦᱩᱸ ᱱᱩᱠᱩ ᱫᱚᱠᱚ ᱪᱟᱥ ᱜᱮᱭᱟ ᱡᱮ ᱪᱟᱥ ᱠᱚ ᱵᱟᱞᱮ ᱦᱩᱭᱩᱜ ᱛᱟᱠᱚ ᱢᱟ ᱦᱳᱭᱛᱳ ᱚᱱᱠᱟᱱᱟᱜ ᱜᱮ ᱡᱟᱦᱟᱱᱟᱜ ᱵᱚᱸᱜᱟ ᱵᱩᱨᱩ ᱠᱟᱱ ᱛᱟᱠᱚᱣᱟ ᱦᱳᱭ ᱦᱳᱭ
ᱟᱪᱷᱟ ᱟᱪᱷᱟ ᱦᱮᱸ ᱦᱳᱭᱛᱳ ᱦᱩᱭ ᱫᱟᱲᱮᱭᱟᱜᱼᱟ ᱚᱱᱟ ᱦᱚᱸ ᱡᱟᱦᱟᱸ ᱫᱚᱼᱼ ᱫᱤᱠᱩᱣᱟᱜ ᱦᱚᱸ ᱡᱮ ᱚᱱᱠᱟ ᱟᱞᱟᱫᱟ ᱟᱞᱟᱫᱟ ᱛᱟᱦᱮᱱ ᱛᱟᱠᱚᱣᱟ ᱛᱚᱼᱼ ᱱᱮᱦᱚᱨᱚᱜᱼᱟ ᱡᱮ ᱫᱟᱜ ᱡᱟᱹᱲᱤ ᱢᱟᱭ ᱥᱮ ᱪᱟᱥ ᱠᱚ ᱦᱩᱭᱩᱜ ᱛᱟᱞᱮ ᱢᱟ ᱟᱨᱠᱤ
ᱦᱳᱭ ᱦᱳᱭ ᱦᱳᱭ
ᱛᱟᱯᱚᱨᱮ ᱱᱚᱜᱼᱚᱭ ᱟᱨᱚ ᱦᱟᱸᱜ ᱯᱩᱡᱟᱹ ᱡᱮᱢᱚᱱ ᱥᱮᱴᱮᱨᱚᱜ ᱠᱟᱱᱟ ᱫᱩᱨᱜᱟᱹ ᱯᱩᱡᱟᱹ ᱟᱞᱮᱼᱼ ᱟᱯᱮ ᱫᱚ ᱛᱟᱦᱚᱞᱮ ᱩᱱᱤ ᱫᱚ ᱢᱟᱱᱮ ᱮᱠᱪᱩᱞᱤ ᱫᱚ ᱪᱤᱞᱤ ᱵᱚᱸᱜᱟ ᱠᱟᱱᱟᱭ ᱥᱮ ᱩᱱᱤ ᱥᱟᱶ ᱛᱮ ᱪᱤᱞᱤ ᱪᱤᱞᱤ ᱵᱚᱸᱜᱟ ᱠᱚ ᱛᱟᱦᱮᱱ ᱜᱮᱭᱟ
ᱞᱟᱹᱭᱟ ᱠᱚ ᱦᱟᱸᱜ ᱛᱚ ᱡᱮ ᱢᱟ ᱫᱩᱨᱜᱟ ᱩᱱᱤ ᱫᱚ ᱦᱟᱸᱜ ᱢᱟᱱᱮ ᱥᱚᱨ ᱟᱠᱚᱣᱟᱜ ᱡᱟᱱᱟᱢ ᱚᱲᱟᱜ ᱮ ᱨᱩᱣᱟᱹᱲ ᱦᱤᱡᱩᱜᱼᱟᱭ
ᱩᱱᱤᱭᱟᱜ ᱡᱟᱱᱟᱢ ᱫᱚ ᱚᱠᱟᱨᱮ ᱦᱩᱭ ᱞᱮᱱ ᱛᱟᱦᱮᱱ
ᱞᱟᱹᱭᱟᱠᱚ ᱡᱮ ᱩᱱᱤ ᱫᱚ ᱢᱤᱫᱴᱟᱹᱝ ᱨᱟᱡᱟᱨ ᱨᱮᱱ ᱠᱩᱲᱤ ᱜᱤᱫᱽᱨᱟᱹᱭ ᱛᱟᱦᱮᱸ ᱠᱟᱱᱟ
ᱟᱪᱷᱟ ᱟᱨ ᱡᱟᱦᱟᱸᱭ ᱡᱮ ᱩᱱᱤ ᱢᱩᱦᱤ ᱥᱩᱥᱩᱨ ᱵᱚᱱ ᱢᱮᱛᱟᱭ ᱠᱟᱱᱟ ᱩᱱᱤ ᱫᱚ ᱩᱱᱤ ᱫᱚ ᱚᱠᱚᱭ ᱠᱟᱱᱟᱜᱼᱼ
ᱩᱱᱤ ᱫᱚ ᱩᱱᱟᱹᱜ ᱴᱷᱤᱠ ᱦᱟᱸᱜ ᱵᱟᱰᱟᱭ ᱵᱟᱹᱱᱩᱜ ᱟᱠᱟᱫᱟ
ᱢᱚᱭᱥᱟᱥᱩᱨ ᱫᱚ ᱦᱚᱭᱛᱚ ᱡᱟᱦᱟᱸ ᱛᱤᱱᱟᱹᱜ ᱜᱮ ᱩᱱᱤ ᱫᱚ ᱢᱤᱫᱴᱮᱱ ᱢᱟᱱᱮᱻ ᱠᱩᱲᱤᱼᱼ ᱢᱟᱱᱮ ᱠᱩᱲᱤ ᱦᱚᱯᱚᱱ ᱪᱮᱛᱟᱱ ᱨᱮ ᱡᱟᱦᱟᱸ ᱫᱚ ᱩᱱᱤ ᱫᱩᱨᱜᱟᱹ ᱪᱮᱛᱟᱱ ᱨᱮ ᱱᱟᱦᱟᱪᱟᱨ ᱞᱮᱠᱟ ᱟᱡ ᱪᱟᱞᱟᱣᱟᱭ ᱥᱮ ᱟᱨ ᱚᱱᱟ ᱫᱩᱨᱜᱟᱹ ᱢᱟᱱᱮ ᱚᱱᱟ ᱡᱟᱸᱜᱮ ᱫᱟᱨᱟᱢᱟᱭ
ᱦᱳᱭ ᱞᱟᱹᱭ ᱦᱮᱸ ᱦᱮᱸ ᱞᱟᱹᱭᱟᱠᱚ ᱛᱚ ᱡᱮ ᱢᱟᱱᱮ ᱢᱩᱦᱤᱥᱟ ᱫᱚ ᱢᱤᱫᱴᱟᱹᱝ ᱵᱚᱨᱫᱟᱱ ᱮ ᱧᱟᱢ ᱞᱮᱫ ᱛᱟᱦᱮᱸᱜᱼᱟ
ᱦᱮᱸᱻ
ᱡᱮ ᱤᱧ ᱫᱚ ᱢᱟᱱᱮ ᱫᱚ ᱚᱠᱚᱭᱮ ᱵᱚᱸᱜᱟᱼᱼ ᱵᱩᱨᱩ ᱦᱚᱸ ᱵᱟᱝ ᱠᱚ ᱢᱟᱱᱮ ᱜᱚᱡ ᱫᱟᱲᱮᱭᱟᱭᱟ ᱚᱱᱟ ᱵᱚᱨᱫᱷᱟᱱᱮ ᱧᱟᱢ ᱞᱮᱜᱼᱟ ᱚᱱᱟ ᱵᱚᱨᱫᱟᱱ ᱠᱷᱟᱹᱛᱤᱨ ᱛᱮ ᱩᱱᱤ ᱫᱚ ᱟᱭᱟᱜ ᱡᱚᱨᱡᱚᱱᱮ ᱪᱟᱞᱟᱣ ᱛᱟᱦᱮᱸᱜ ᱟᱭ ᱡᱚᱠᱷᱚᱱ ᱡᱟᱦᱟᱸ ᱨᱮᱼᱼ ᱢᱟᱱᱮ ᱫᱮᱵ ᱫᱮᱵᱤ ᱠᱚᱫᱚ ᱛᱟᱦᱮᱱ ᱛᱟᱦᱮᱸ ᱠᱚ ᱥᱚᱨᱜᱚ ᱨᱮ ᱟᱨ ᱩᱱᱠᱩ ᱡᱟᱦᱟᱸᱭ ᱢᱚᱦᱤ ᱥᱟᱥᱩᱨ ᱞᱮᱠᱟᱱ ᱟᱨᱦᱚᱸ ᱡᱟᱦᱟᱸᱭ ᱢᱮᱱᱟᱜ ᱠᱚᱣᱟ ᱩᱱᱠᱩ ᱵᱟᱹᱲᱤᱡ ᱡᱟᱦᱟᱸ ᱫᱚ ᱨᱟᱠᱠᱚᱷᱥ ᱠᱩ ᱥᱮ ᱪᱤᱞᱤ ᱠᱚ ᱢᱮᱛᱟ ᱠᱚᱣᱟ ᱩᱱᱠᱩ ᱫᱚ ᱦᱟᱸᱜ ᱱᱚᱨᱚᱠ ᱛᱮ ᱡᱮ ᱦᱮᱛᱩ ᱱᱚᱨᱚᱠ ᱨᱮᱱ ᱱᱩᱭ ᱫᱚ ᱠᱟᱱᱟᱭ ᱢᱩᱦᱤᱥᱟᱥᱩᱨ ᱫᱚ ᱩᱱᱤ ᱡᱮ ᱦᱮᱛᱩᱼᱼ ᱧᱟᱢ ᱞᱮᱜᱟᱭ ᱡᱮ ᱚᱠᱚᱭ ᱦᱚᱸ ᱵᱟᱠᱚ ᱜᱚᱡ ᱫᱟᱲᱮᱭᱟᱭᱟ ᱚᱱᱟ ᱚᱱᱟ ᱥᱟᱦᱚᱥ ᱛᱮ ᱩᱱᱤ ᱫᱚ ᱚᱱᱮᱻ ᱥᱚᱨᱜᱚᱭᱻ ᱢᱟᱱᱮ ᱦᱟᱢᱮᱴᱟ ᱢᱮᱱᱛᱮ ᱢᱮᱱ ᱫᱚ ᱞᱟᱹᱲᱦᱟᱹᱭ ᱛᱟᱞᱟᱛᱮ ᱡᱮ ᱦᱮᱛᱩ ᱟᱡ ᱫᱚ ᱵᱟᱠᱚ ᱜᱚᱡ ᱫᱟᱲᱮᱭᱟᱭᱟ ᱚᱠᱚᱭ ᱫᱮᱵᱽ ᱠᱚᱦᱚᱸ ᱢᱮᱱᱠᱷᱟᱱ ᱩᱱᱤ ᱫᱚ ᱦᱤᱲᱤᱧ ᱞᱮᱫ ᱛᱟᱦᱮᱸᱫ ᱟᱭ ᱡᱮ ᱫᱮᱵᱽ ᱵᱟᱝ ᱨᱮᱦᱚᱸ ᱫᱮᱵᱤ ᱨᱮ ᱦᱚᱸ ᱟᱞᱚ ᱜᱚᱡᱤᱧ ᱢᱟᱠᱚ ᱚᱱᱟ ᱫᱚ ᱦᱚᱭ ᱛᱚ ᱵᱟᱭ ᱵᱩᱡᱽ ᱠᱮᱫᱟ ᱠᱟᱨᱚᱱ ᱞᱟᱹᱭ ᱜᱮᱭᱟ ᱠᱚ ᱛᱚ ᱡᱮ ᱠᱩᱲᱤ ᱜᱤᱫᱽᱨᱟᱹ ᱢᱟᱱᱮ ᱥᱩᱠ ᱥᱩᱠᱛᱤ ᱫᱚ ᱵᱟᱹᱱᱩᱜ ᱛᱟᱠᱚᱣᱟ ᱢᱤᱫᱴᱟᱹᱝ ᱦᱚᱲ ᱥᱟᱶᱛᱮᱜ ᱛᱟᱯᱟᱢ ᱠᱷᱟᱹᱯᱟᱹᱨᱤ ᱨᱮᱭᱟᱜ ᱛᱚ ᱦᱚᱭᱛᱳ ᱚᱱᱟ ᱩᱭᱦᱟᱹᱨ ᱠᱟᱹᱼᱼ ᱩᱱᱤ ᱫᱚ ᱚᱱᱟ ᱵᱚᱨᱫᱟᱱ ᱫᱚ ᱵᱟᱭ ᱠᱷᱚᱭ ᱟᱠᱟᱫ ᱢᱮᱭᱟ ᱥᱩᱫᱷᱩ ᱡᱮ ᱞᱮᱞ ᱞᱮᱫᱟᱭ ᱡᱮ ᱫᱮᱵ ᱚᱠᱚᱭ ᱫᱮᱵ ᱥᱮ ᱵᱚᱸᱜᱟᱼ ᱵᱩᱨᱩ ᱟᱞᱚ ᱠᱚ ᱜᱚᱡ ᱫᱟᱲᱮᱭᱟᱹᱧᱢᱟ
ᱚᱲᱟᱜ ᱦᱚᱲ ᱛᱮ ᱢᱟᱱᱮ ᱡᱮᱢᱚᱱ ᱵᱟᱠᱚ ᱢᱟᱱᱮ ᱠᱚ ᱵᱟᱠᱚ ᱜᱚᱡ ᱫᱟᱲᱮᱣᱟᱠᱟᱫᱮᱭᱟ ᱦᱮᱸᱥᱮ ᱵᱟᱝ
ᱦᱳᱭ ᱚᱱᱟ ᱠᱷᱟᱹᱛᱤᱨ ᱛᱮ ᱩᱱᱤ ᱫᱚ ᱚᱱᱟ ᱨᱟᱡᱽᱡᱚ ᱚᱸᱰᱮ ᱨᱟᱡᱽᱡᱚᱛᱛᱚᱭᱟᱭ ᱢᱮᱱᱛᱮ ᱛᱚ ᱡᱚᱠᱷᱚᱱ ᱵᱟᱹᱭ ᱵᱟᱹᱭ ᱛᱮ ᱥᱚᱦᱚᱨ ᱨᱮ ᱥᱮᱴᱮᱨᱚᱜ ᱠᱟᱱᱟ ᱛᱚᱠᱷᱚᱱ ᱩᱱᱠᱩᱣᱟᱜ ᱵᱚᱸᱜᱟ ᱵᱩᱨᱩ ᱠᱚ ᱞᱟᱹᱭᱮᱫ ᱛᱟᱦᱮᱸᱫ ᱵᱚᱛᱚᱨ ᱥᱮᱴᱮᱨᱮᱱ ᱛᱟᱠᱚᱣᱟ ᱠᱤ ᱚᱠᱚᱭ ᱦᱚᱸᱛᱚ ᱵᱟᱠᱚ ᱜᱚᱡ ᱫᱟᱲᱮᱭᱟᱭᱟ ᱩᱱᱤ ᱫᱚ ᱡᱮᱦᱮᱛᱩ ᱩᱱᱤᱫᱚ ᱵᱚᱫᱚᱞᱟ ᱦᱟᱛᱟᱣ ᱟᱠᱟᱫᱟᱭ ᱛᱚ ᱚᱱᱟ ᱠᱷᱟᱹᱛᱤᱨ ᱛᱮ ᱢᱟ ᱫᱩᱨᱜᱟᱹ ᱜᱮ ᱠᱚ ᱞᱟᱹᱭᱟ ᱡᱮ ᱩᱱᱤᱭᱟᱜ ᱟᱜᱚᱢᱚᱱ ᱢᱮᱱᱫᱟ ᱩᱱᱤᱭᱟᱜ ᱩᱱᱤᱭᱟᱜ ᱢᱟᱱᱮ ᱩᱱᱠᱩ ᱠᱚ ᱩᱭᱦᱟᱹᱨᱟ ᱵᱷᱟᱵᱽᱱᱟ ᱠᱮᱫᱼᱟ ᱡᱮ ᱡᱮᱦᱮᱛᱩ ᱞᱟᱹᱭ ᱠᱟᱫᱟᱭ ᱡᱮ ᱚᱠᱚᱭ ᱫᱮᱵᱽ ᱦᱚᱸ ᱵᱟᱠᱚ ᱜᱚᱡ ᱫᱟᱲᱮᱭᱟᱹᱧ ᱢᱟ ᱛᱟᱦᱚᱞᱮ ᱚᱱᱟ ᱞᱟᱹᱜᱤᱫ ᱛᱮ ᱫᱩᱨᱜᱟᱹ ᱜᱮ ᱦᱟᱸᱜ ᱠᱚ ᱛᱤᱱᱟᱹᱜ ᱵᱚᱸᱜᱟ ᱵᱩᱨᱩ ᱠᱚ ᱢᱮᱱᱟᱜ ᱠᱚᱣᱟ ᱦᱟᱸᱜ ᱩᱱᱠᱩᱣᱟᱜ ᱩᱱᱟᱹᱜ ᱢᱟᱱᱮ ᱥᱟᱯᱟᱵ ᱠᱚ ᱮᱢᱟ ᱦᱟᱭᱟ ᱢᱟᱱᱮ ᱢᱤᱫᱴᱟᱝ ᱱᱟᱣᱟ ᱨᱩᱯ ᱛᱮᱠᱚ ᱡᱟᱱᱟᱢ ᱢᱮᱭᱟ ᱡᱚᱱᱢᱚ ᱠᱚ ᱮᱢᱟᱭᱟ ᱡᱚᱛᱚ ᱦᱚᱲ ᱛᱮ ᱟᱨᱠᱤ
ᱟᱪᱪᱷᱟ ᱟᱪᱪᱷᱟ ᱚᱱᱟ ᱠᱷᱟᱹᱛᱤᱨ ᱛᱮ ᱩᱱᱤ ᱫᱚ ᱢᱤᱫᱴᱮᱱ ᱡᱟᱦᱟᱸ ᱫᱚ ᱢᱤᱫᱴᱮᱱ ᱪᱮᱫ ᱨᱟᱠᱠᱷᱚᱥᱤ ᱥᱮ ᱡᱟᱦᱟᱸ ᱢᱤᱫᱴᱮᱱ ᱤᱭᱟᱹ ᱠᱟᱱᱟᱭ ᱟᱨᱠᱤ ᱦᱮᱸ ᱵᱟᱝ
ᱦᱮᱸ
ᱟᱪᱪᱷᱟ ᱨᱟᱵᱚᱱ ᱫᱚ ᱟᱞᱟᱫᱟ ᱜᱮᱭᱟᱭ ᱥᱮ ᱩᱱᱤ ᱫᱚ ᱩᱱᱤ ᱫᱚ ᱨᱟᱢ ᱞᱚᱠᱠᱷᱚᱱᱤᱭ ᱥᱤᱛᱟᱹ
ᱦᱳᱭ ᱦᱳᱭ ᱩᱱᱤ ᱫᱚ ᱦᱟᱸᱜ ᱟᱞᱟᱫᱟ ᱜᱮᱭᱟᱭ ᱦᱮᱸ ᱩᱱᱤᱭᱟᱜ ᱫᱚ ᱞᱟᱹᱭᱟ ᱠᱚ ᱪᱮ ᱵᱟᱝᱢᱟ ᱫᱚᱥᱴᱤ ᱵᱚᱦᱚᱜ ᱛᱟᱭ ᱛᱟᱵᱚᱱᱟᱜ ᱫᱚ ᱦᱟᱸᱜ
ᱦᱳᱭ ᱦᱳᱭ ᱫᱚᱥᱴᱤ ᱵᱚᱦᱚᱜ ᱫᱚ ᱚᱱᱟ ᱫᱚ ᱪᱤᱠᱟᱹ ᱞᱮᱠᱟ ᱨᱮ ᱦᱩᱭ ᱞᱮᱱ ᱛᱟᱦᱮᱸᱫᱼᱟ ᱥᱮ ᱚᱱᱟ ᱫᱚ ᱦᱩᱭᱟᱫᱮ ᱛᱟᱦᱮᱸᱫ ᱜᱮ
ᱚᱱᱟ ᱦᱚᱸ ᱦᱳᱭᱛᱳ ᱚᱱᱠᱟᱱᱟᱜ ᱜᱮ ᱡᱟᱦᱟᱸᱱᱟᱜ ᱢᱟᱱᱮ ᱨᱟᱢᱟᱭᱚᱱ ᱠᱟᱹᱦᱤᱱᱤ ᱫᱚᱵᱚᱱ ᱟᱸᱡᱚᱢ ᱠᱟᱜ ᱜᱮᱭᱟ ᱠᱚᱢ ᱵᱮᱥᱤ ᱢᱮᱱᱠᱷᱟᱱ ᱱᱚᱣᱟ ᱫᱚ ᱩᱱᱟᱹᱜ ᱦᱩᱫᱤᱥ ᱵᱟᱝ ᱫᱤᱥᱟᱹᱜ ᱠᱟᱱᱟ ᱡᱮ ᱪᱮᱫᱟᱜ ᱩᱱᱤᱭᱟᱜ ᱫᱚᱥᱴᱤ ᱵᱚᱦᱚᱜ ᱛᱟᱭ
ᱚ
ᱚᱱᱟ ᱠᱚᱢᱟ ᱦᱟᱸᱜ ᱥᱟᱱᱛᱟᱲ ᱠᱚᱢᱟ ᱵᱚᱱ ᱵᱟᱲᱟᱭᱟ
ᱛᱟᱯᱚᱨᱮ ᱫᱩᱨᱜᱟᱹ ᱫᱚ ᱛᱤᱱᱟᱹᱜ ᱨᱚᱠᱚᱢᱟᱜ ᱨᱩᱯ ᱛᱮ ᱩᱰᱩᱠᱚᱜ ᱜᱮᱭᱟᱭ
ᱫᱩᱨᱜᱟᱹ
ᱦᱳᱭ
ᱦ ᱚᱱᱟ ᱦᱚᱛ ᱢᱟᱱᱮ ᱟᱹᱰᱤ ᱟᱭᱢᱟᱜ ᱜᱮ ᱨᱩᱯ ᱛᱟᱠᱚ ᱫᱚ ᱡᱮ ᱢᱤᱫᱴᱟᱝ ᱜᱮᱛᱟ ᱠᱚᱣᱟ ᱱᱤᱨᱫᱤᱥᱴᱚ ᱚᱱᱠᱟ ᱫᱚ ᱦᱟᱸᱜ ᱵᱟᱝ ᱟᱵᱟᱨ ᱠᱚ ᱞᱟᱹᱭᱟ ᱡᱮ ᱟᱵᱚ ᱫᱩᱨᱜᱟᱹ ᱦᱩᱫᱩᱲ ᱫᱩᱨᱜᱟᱹ ᱫᱚ ᱟᱵᱚ ᱥᱟᱱᱛᱟᱲ ᱠᱚᱨᱮᱱ ᱛᱟᱦᱮᱸ ᱠᱟᱱᱟ ᱥᱮ ᱪᱮᱫ
ᱦᱮᱸ ᱦᱮᱸ ᱦᱮᱸ ᱚᱱᱟ ᱫᱚᱧ ᱟᱡᱚᱢ ᱠᱟᱫᱟ
ᱤᱱᱟᱹ ᱠᱷᱟᱹᱛᱤᱨ ᱜᱮ ᱟᱵᱚ ᱫᱚ ᱫᱩᱨᱜᱟᱹ ᱢᱟᱱᱮ ᱫᱩᱨᱜᱟᱹ ᱯᱩᱡᱟᱹ ᱡᱟᱦᱟᱸ ᱚᱱᱟ ᱧᱮᱞ ᱫᱚ ᱟᱵᱚᱱ ᱪᱟᱞᱟᱜ ᱜᱮᱭᱟ ᱟᱵᱚ ᱫᱟᱸᱥᱟᱭ ᱵᱚᱱ ᱮᱱᱮᱡ ᱜᱮᱭᱟ ᱢᱤᱫᱴᱟᱝ ᱠᱟᱹᱦᱱᱤ ᱢᱮᱱᱟᱜ ᱟᱠᱟᱫᱟ ᱴᱷᱤᱠ ᱤᱧ ᱦᱚᱸ ᱫᱤᱥᱟᱹ ᱵᱟᱹᱱᱩᱜ ᱛᱤᱧᱟᱹ ᱠᱟᱨᱚᱱ ᱞᱟᱹᱭ ᱜᱮᱭᱟ ᱠᱚ ᱦᱩᱫᱩᱲ ᱫᱩᱨᱜᱟᱹ ᱫᱚ ᱟᱵᱚ ᱨᱮᱱ ᱜᱮ ᱛᱟᱦᱮᱸ ᱠᱟᱱᱟᱭ
ᱫᱩᱨᱜᱟ ᱦᱮᱸ ᱵᱟᱝ
ᱦᱳᱭ ᱦᱳᱭ ᱟᱪᱪᱷᱟ ᱨᱟᱢᱞᱚᱠ ᱱᱩᱠᱤᱱ ᱨᱟᱢᱟᱭᱚᱱ ᱡᱟᱦᱟᱸ ᱚᱱᱟ ᱫᱚ ᱟᱵᱚ ᱥᱟᱱᱛᱟᱲ ᱠᱚᱣᱟᱜ ᱟᱹᱨᱤᱪᱟᱞᱤ ᱨᱮ ᱯᱟᱲᱟᱜᱼᱟ ᱥᱮ ᱫᱤᱠᱩᱣᱟᱜ ᱟᱹᱨᱤᱪᱟᱞᱤ ᱨᱮ ᱯᱟᱲᱟᱜᱼᱟ
ᱨᱟᱢᱞᱚᱠᱠᱷᱚᱱ ᱨᱟᱢᱟᱭᱚᱱ ᱡᱟᱦᱟᱸ ᱚᱱᱟ ᱫᱚ ᱦᱳᱭ ᱛᱚ ᱫᱤᱠᱩᱣᱟᱜ ᱟᱹᱨᱤ ᱪᱟᱹᱞᱤ ᱨᱮ ᱜᱮ ᱯᱟᱲᱟᱜᱼᱟ
ᱢᱮᱱᱠᱷᱟᱱ ᱟᱵᱚ ᱛᱟᱦᱚᱞᱮ ᱥᱟᱱᱛᱟᱲ ᱜᱤᱫᱽᱨᱟᱹ ᱠᱚ ᱢᱟᱱᱮ ᱪᱮᱫᱟᱜ ᱵᱚᱱ ᱧᱩᱛᱩᱢ ᱠᱚ ᱜᱮ ᱛᱟᱵᱚᱱᱟ ᱟᱵᱚ ᱥᱟᱱᱛᱟᱲ ᱛᱮᱦᱚᱸ ᱵᱚᱱ ᱞᱟᱹᱭ ᱜᱮᱭᱟ ᱥᱮ ᱨᱟᱢ ᱞᱚᱠᱠᱷᱚᱱ ᱥᱤᱛᱟᱹ ᱢᱟᱱᱮ ᱞᱟᱹᱭᱟᱠᱚ ᱡᱮ ᱚᱠᱟ ᱨᱮ ᱚᱡᱚᱫᱫᱷᱟ ᱵᱩᱨᱩ ᱨᱮ ᱜᱮ ᱞᱟᱹᱭᱟ ᱡᱮ ᱥᱤᱛᱟᱹᱣᱟᱜ ᱩᱵ ᱫᱤᱟᱹᱜᱼᱟ ᱥᱮ ᱪᱮᱫ